ᱦᱮᱞᱳ
ᱦᱮ ᱦᱮᱞᱳ ᱦᱮ ᱡᱚᱦᱟᱨ ᱜᱮ ᱜᱚᱢᱠᱮ
ᱦᱮᱸ
ᱦᱮᱸ ᱜᱚᱝᱠᱮ ᱞᱟᱹᱭ ᱤᱧ ᱟᱯᱮᱭᱟᱜ ᱟᱹᱛᱩ ᱫᱤᱥᱚᱢ ᱫᱚ ᱚᱠᱟᱥᱮᱱ?
ᱟᱞᱮ ᱱᱚᱛᱮ ᱯᱩᱨᱩᱞᱤᱭᱟᱹ ᱰᱤᱥᱴᱤᱠ ᱡᱷᱟᱲᱜᱨᱟᱢ ᱡᱟᱯ ᱚᱯᱟᱜ ᱨᱮᱜᱮ ᱵᱚᱨᱦᱟ ᱵᱟᱡᱟᱨ ᱴᱤᱞ ᱠᱚ ᱱᱚᱛᱮ ᱵᱚᱨᱦᱟ ᱵᱟᱡᱟᱨ ᱠᱷᱚᱱ ᱱᱚᱛᱮ ᱦᱤᱡᱩᱜ ᱞᱟᱜᱟᱜᱼᱟ
ᱦᱮ ᱟᱯᱮ ᱚᱱᱛᱮ ᱫᱚ ᱥᱟᱱᱛᱟᱲ ᱜᱤᱫᱽᱨᱟᱹ ᱠᱚᱣᱟᱜ ᱚᱞᱚᱜ ᱯᱟᱲᱦᱟᱜ ᱨᱮᱱᱟᱜ ᱦᱟᱞᱚᱛ ᱪᱮᱫ ᱞᱮᱠᱟ?
ᱪᱮᱫ ᱞᱮᱠᱟ ᱜᱚᱝᱠᱮ
ᱛᱮᱦᱮᱧ ᱟᱵᱚ ᱥᱟᱱᱛᱟᱲ ᱜᱤᱫᱽᱨᱟᱹ ᱠᱚᱣᱟᱜ ᱚᱞᱚᱜ ᱯᱟᱲᱦᱟᱣ ᱨᱮᱱᱟᱜ ᱦᱟᱞᱚᱛ ᱪᱮᱫ ᱞᱮᱠᱟ? ᱪᱮᱫ ᱞᱮᱠᱟ ᱠᱚ ᱯᱟᱲᱟᱜ ᱠᱟᱱᱟ? ᱥᱮ ᱵᱟᱠᱚ ᱯᱟᱲᱦᱟᱜ ᱠᱟᱱᱟ ᱛᱤᱱᱟᱹᱜ ᱠᱚ
ᱟᱵᱚ ᱟᱵᱚ
ᱦᱮ
ᱟᱰᱤ ᱠᱳ ᱞᱟ ᱢᱮᱱᱠᱷᱟᱱ ᱟᱞᱮ ᱱᱚᱜᱼ ᱱᱚᱣᱟ ᱵᱚᱞᱚᱨᱟᱢᱯᱩᱨ ᱵᱟᱜᱽᱢᱩᱱᱰᱤ ᱵᱳᱨᱟ ᱟᱵᱚᱣᱟᱜ ᱛᱮᱫᱚ ᱥᱤᱠᱷᱱᱟᱹᱛ ᱠᱷᱚᱱ ᱫᱚ ᱠᱟᱹᱴᱤᱡ ᱞᱮ ᱪᱷᱩᱰᱟᱨ ᱜᱮᱭᱟ ᱪᱮᱫᱟᱜ ᱥᱮ ᱚᱱᱛᱮ ᱫᱚ ᱟᱯᱮ ᱡᱷᱟᱲᱜᱨᱟᱢ ᱫᱚ ᱚᱱᱠᱟ ᱞᱮᱠᱟ ᱦᱚᱲ ᱥᱮ ᱟᱹᱫᱤᱵᱟᱹᱥᱤ ᱢᱟᱱᱮ ᱟᱛᱩ ᱴᱚᱴᱷᱟ ᱞᱮᱠᱟ ᱡᱟᱥᱛᱤ ᱢᱮᱱᱟᱜ ᱠᱚᱣᱟ ᱛᱚ ᱟᱫᱚ ᱟᱞᱮ ᱱᱚᱛᱮ ᱫᱚ ᱚᱱᱠᱟ ᱮᱴᱟᱜ ᱠᱚ ᱢᱮᱥᱟ ᱢᱮᱱᱟᱜ ᱞᱮᱭᱟ ᱚᱱᱟᱛᱮ ᱱᱤᱡᱮᱨᱟᱜ ᱡᱟᱱᱟᱢ ᱯᱟᱹᱨᱥᱤ ᱛᱮ ᱥᱮᱪᱮᱫ ᱤᱫᱤ ᱠᱟᱛᱮᱫ ᱫᱚ ᱚᱱᱠᱟ ᱞᱮᱠᱟ ᱱᱩᱠᱩ ᱜᱟᱰᱤᱭᱟᱱ ᱠᱚ ᱡᱟᱦᱟᱸᱭ ᱠᱚ ᱢᱮᱱᱟᱜ ᱠᱚᱣᱟ ᱱᱩᱠᱩ ᱠᱚᱦᱚ ᱚᱱᱠᱟ ᱞᱮᱠᱟ ᱫᱚ ᱯᱟᱹᱣᱲᱤ ᱵᱟᱝ ᱠᱚ ᱦᱟᱛᱟᱣ ᱫᱟ ᱮᱱᱛᱮ ᱨᱮᱦᱚ
ᱟᱞᱮ ᱱᱚᱛᱮ ᱟᱵᱚᱣᱟᱜ ᱛᱮ ᱥᱤᱠᱷᱱᱟᱹᱛ ᱥᱮ ᱥᱮᱪᱮᱫ ᱞᱟᱹᱜᱤᱫ ᱟᱞᱮ ᱠᱩᱨᱩᱢᱩᱴᱩ ᱫᱚᱞᱮ ᱪᱟᱞᱟᱣᱮᱫ ᱜᱮᱭᱟ ᱟᱨ ᱟᱭᱢᱟ ᱜᱟᱨᱞ ᱜᱟᱨᱡᱮᱱ ᱠᱚᱨᱤ ᱥᱮ ᱟᱭᱢᱟ ᱟᱯᱟᱛ ᱮᱜᱟᱛ ᱠᱚᱱᱤᱡ ᱜᱤᱫᱽᱨᱟᱹ ᱠᱚᱜᱮ ᱱᱤᱡᱮᱨᱟᱜ ᱥᱤᱠᱷᱱᱟᱹᱛ ᱛᱮ ᱢᱟᱱᱮ ᱥᱮᱪᱮᱫ ᱨᱮᱱᱟᱜ ᱯᱟᱹᱣᱲᱤ ᱫᱚᱠᱚ ᱦᱟᱛᱟᱣᱮᱫ ᱜᱮᱭᱟ ᱢᱮᱱᱠᱷᱟᱱ ᱮᱱᱛᱮ ᱨᱮᱦᱚᱸ ᱟᱯᱮ ᱡᱟᱦᱟ ᱞᱮᱠᱟ ᱡᱷᱟᱨᱜᱨᱟᱢ ᱨᱮ ᱡᱟᱦᱟ ᱞᱮᱠᱟ ᱟᱯᱮ ᱡᱩᱢᱤᱫ ᱢᱮᱱᱟᱜᱼᱟ ᱥᱮ ᱟᱯᱮᱭᱟᱜ ᱡᱟᱦᱟᱸ ᱞᱮᱠᱟ ᱚᱱᱛᱮ ᱨᱮᱱ ᱥᱟᱱᱛᱟᱲ ᱠᱚᱣᱟᱜ ᱩᱫᱽᱫᱳᱜ ᱢᱮᱱᱟᱜ ᱛᱟᱯᱮᱭᱟ ᱚᱱᱠᱟ ᱞᱮᱠᱟ ᱫᱚ ᱟᱞᱮ ᱫᱚ ᱦᱟᱸᱜ ᱟᱹᱣᱨᱤ ᱞᱮ ᱞᱟᱦᱟ ᱫᱟᱲᱮᱭᱟᱜᱼᱟ ᱞᱟᱦᱟ ᱨᱮᱱᱟᱜ ᱞᱮ ᱠᱩᱨᱩᱢᱩᱴᱩᱭ ᱫᱟ ᱟᱯᱮ ᱫᱚ ᱥᱟᱱᱟᱢ ᱯᱟᱹᱴᱷᱩᱣᱟᱹ ᱜᱮ ᱡᱟᱹᱥᱛᱤ ᱠᱟᱭᱛᱮ ᱧᱮᱞ ᱟᱠᱟᱫ ᱠᱚᱣᱟ ᱡᱷᱟᱲᱜᱨᱟᱢ ᱨᱮᱱ ᱫᱚ ᱥᱟᱱᱛᱟᱲᱤ ᱛᱮ ᱥᱮᱪᱮᱫ ᱞᱟᱹᱜᱤᱫ ᱢᱟᱱᱮ ᱯᱨᱟᱭ ᱜᱮ ᱢᱟᱱᱮ ᱢᱮᱴᱨᱤᱠ ᱥᱮ ᱜᱮᱞᱵᱟᱨ ᱪᱟᱱᱟᱪ ᱯᱨᱟᱭ ᱜᱮᱠᱚ ᱮᱢᱟ ᱟᱨ ᱢᱚᱡᱽ ᱢᱚᱡᱽ ᱚᱨᱡᱚ ᱜᱮᱠᱚ ᱦᱟᱢᱮᱴᱟ ᱢᱮᱱᱠᱷᱟᱱ ᱟᱞᱮ ᱱᱚᱣᱟ ᱵᱚᱞᱞᱟᱢᱯᱩᱨ ᱱᱟᱠᱷᱟ ᱫᱚ ᱠᱟᱹᱴᱤᱡ ᱦᱟᱸᱜ ᱞᱮ ᱞᱤᱪᱟᱹᱲ ᱜᱮᱭᱟ ᱟᱨ ᱪᱮᱫ ᱢᱟᱱᱮ ᱚᱠᱟ ᱞᱮᱠᱟ ᱫᱚ ᱜᱟᱨᱡᱮᱱ ᱠᱳ ᱡᱩᱢᱤᱫ ᱵᱟᱝᱛᱮ ᱤᱴᱟᱝ ᱡᱷᱟᱲᱟᱝ ᱜᱮ ᱢᱮᱱᱟᱜ ᱞᱮᱭᱟ ᱛᱚᱵᱩᱭᱳ ᱞᱮ ᱪᱮᱥᱴᱟᱭ ᱮᱫᱟ ᱡᱮ ᱮᱴᱟᱜ ᱡᱟᱦᱟ ᱞᱮᱠᱟ ᱵᱟᱝᱞᱟ ᱢᱤᱰᱤᱭᱟᱢ ᱥᱮ ᱮᱴᱟᱜ ᱡᱟᱦᱟ ᱞᱮᱠᱟ ᱮᱴᱟᱜ ᱯᱟᱹᱴᱷᱩᱣᱟᱹ ᱮᱴᱟᱜ ᱜᱟᱛᱟᱠ ᱨᱮᱱ ᱯᱟᱹᱴᱷᱩᱣᱟᱹ ᱠᱚ ᱡᱟᱦᱟᱸ ᱞᱮᱠᱟ ᱠᱚ ᱥᱮᱪᱮᱫᱚᱜ ᱠᱟᱱᱟ ᱡᱷᱟᱲᱜᱨᱟᱢ ᱦᱩᱭᱮᱱ ᱵᱟᱸᱠᱩᱲᱟ ᱦᱩᱭᱮᱱ ᱚᱱᱟ ᱠᱚᱨᱮ ᱦᱚᱸ ᱚᱱᱠᱟ ᱞᱮᱠᱟ ᱠᱚ ᱥᱮᱪᱮᱫᱚᱜ ᱠᱟᱱᱟ ᱟᱵᱚ ᱦᱚᱸ ᱱᱚᱣᱟ ᱵᱚᱞᱟᱢᱯᱩᱨ ᱱᱟᱠᱷᱟ ᱨᱮᱱ ᱡᱟᱦᱟᱸᱭ ᱟᱹᱫᱤᱵᱟᱹᱥᱤ ᱥᱮ ᱥᱟᱱᱛᱟᱲ ᱯᱟᱹᱴᱷᱩᱣᱟᱹ ᱠᱚ ᱢᱮᱱᱟᱜ ᱵᱚᱱᱟ ᱟᱵᱚ ᱦᱚᱸ ᱚᱱᱟᱛᱮ ᱥᱤᱠᱷᱱᱟᱹᱛ ᱡᱮᱢᱚᱱ ᱠᱚ ᱦᱟᱢᱮᱴ ᱢᱟ ᱚᱱᱟᱞᱮ ᱠᱩᱨᱩᱢᱩᱴᱩᱭᱮᱫᱟ ᱛᱚ ᱚᱱᱠᱟ ᱞᱮᱠᱟ ᱫᱚ ᱟᱯᱮ ᱡᱟᱦᱟᱸ ᱞᱮᱠᱟ ᱯᱮ ᱞᱟᱦᱟ ᱚᱱᱠᱟ ᱞᱮᱠᱟ ᱫᱚ ᱦᱟᱸᱜ ᱟᱞᱮ ᱫᱚ ᱱᱤᱛ ᱦᱟᱹᱵᱤᱡ ᱫᱚ ᱟᱹᱣᱨᱤ ᱞᱮ ᱞᱟᱦᱟ ᱫᱟᱲᱮᱭᱟᱜᱼᱟ ᱱᱚᱛᱮ ᱫᱚ
ᱟᱪᱪᱷᱟ ᱦᱳᱭ ᱟᱫᱚ ᱱᱚᱛᱮ ᱡᱷᱟᱲᱜᱨᱟᱢ ᱟᱨ ᱢᱮᱫᱽᱱᱤᱯᱩᱨ ᱠᱚ ᱱᱚᱣᱟ ᱠᱚᱫᱚ ᱢᱤᱫ ᱞᱮᱠᱟᱛᱮ ᱧᱮᱞ ᱞᱮᱠᱷᱟᱱ ᱟᱹᱫᱤᱵᱟᱹᱥᱤ ᱮᱞᱟᱠᱟ ᱜᱮ ᱦᱟᱱᱮ ᱟᱹᱫᱤᱵᱟ ᱥᱤ ᱦᱚᱲ ᱦᱚᱯᱚᱱ ᱟᱵᱚ ᱥᱟᱱᱛᱟᱲ ᱦᱚᱲ ᱦᱚᱯᱚᱱ ᱡᱟᱹᱥᱛᱤ ᱠᱟᱭ ᱛᱮ ᱢᱮᱱᱟᱜ ᱠᱚᱣᱟ ᱟᱨ ᱱᱚᱛᱮ ᱫᱚ ᱟᱵᱚᱣᱟᱜ ᱡᱟᱱᱟᱢ ᱟᱲᱟᱝ ᱛᱮ ᱡᱟᱦᱟᱸ ᱚᱞᱪᱤᱠᱤ ᱛᱮ ᱥᱟᱱᱛᱟᱲᱤ ᱯᱟᱹᱨᱥᱤ ᱛᱮ ᱡᱟᱦᱟᱸ ᱚᱞᱚᱜ ᱯᱟᱲᱦᱟᱜ ᱱᱚᱣᱟ ᱫᱚ ᱱᱚᱛᱮ ᱫᱚ ᱠᱟᱹᱴᱤᱡ ᱩᱛᱱᱟᱹᱣ ᱫᱚ ᱩᱛᱱᱟᱹᱣ ᱧᱚᱜ ᱟᱠᱟᱱ ᱜᱮᱭᱟ ᱦᱮᱸ ᱟᱹᱰᱤ ᱩᱛᱟᱹᱱ ᱜᱤᱫᱽᱨᱟᱹ ᱠᱚ ᱯᱟᱲᱦᱟᱜ ᱠᱟᱱᱟ ᱠᱚ ᱥᱩᱫᱩ ᱟᱵᱚ ᱥᱟᱱᱛᱟᱲ ᱫᱚ ᱵᱟᱝᱟ ᱮᱴᱟᱜ ᱮᱴᱟᱜ ᱡᱟᱹᱛ ᱠᱚᱨᱮᱱ ᱦᱚᱸ ᱩᱱᱠᱩ ᱦᱚᱸᱠᱚ ᱯᱟᱲᱦᱟᱜ ᱠᱟᱱᱟ ᱱᱚᱣᱟᱛᱮ ᱚᱱᱟᱛᱮ ᱩᱱᱠᱩ ᱢᱟᱫᱽᱫᱷᱚᱢᱤᱠ ᱠᱚ ᱮᱢᱮᱫᱼᱟ ᱩᱪᱪᱚ ᱢᱟᱫᱽᱫᱷᱚᱢᱤᱠ ᱠᱚ ᱮᱢᱮᱫᱼᱟ ᱛᱟᱨᱯᱚᱨᱮ ᱡᱟᱦᱟᱸ ᱠᱚᱞᱮᱡᱽ ᱠᱚ ᱢᱮᱱᱟᱜᱼᱟ ᱚᱱᱟ ᱠᱚᱨᱮ ᱦᱚᱸ ᱦᱟᱢᱮᱴᱮᱜᱼᱟ ᱰᱤᱜᱽᱨᱤ ᱛᱟᱨᱯᱚᱨ ᱤᱭᱩᱱᱤᱵᱷᱟᱨᱥᱤᱴᱤ ᱥᱮ ᱡᱮᱜᱮᱫ ᱵᱤᱫᱽᱫᱟᱹᱜᱟᱲ ᱡᱮᱜᱮᱫ ᱵᱤᱫᱽᱫᱟᱹᱜᱟᱲ ᱠᱚᱨᱮ ᱦᱚᱸ ᱚᱱᱟ ᱠᱚᱨᱮ ᱦᱚᱸ ᱠᱚ ᱦᱟᱛᱟᱣᱮᱫᱼᱟ ᱟᱫᱚ ᱚᱱᱠᱟᱜ ᱜᱮ ᱟᱨᱦᱚᱸ ᱩᱫᱽᱫᱳᱜᱽ ᱦᱟᱛᱟᱣ ᱦᱩᱭᱩᱜ ᱠᱟᱱᱟ ᱜᱟᱛᱮ ᱟᱵᱚ ᱱᱚᱣᱟ ᱜᱚᱴᱟ ᱯᱚᱪᱷᱤᱢ ᱵᱟᱝᱞᱟ ᱜᱮ ᱥᱟᱱᱛᱟᱲᱤ ᱛᱮ ᱚᱞᱚᱜ ᱯᱟᱲᱦᱟᱣ ᱦᱩᱭ ᱦᱚᱪᱚᱣᱟᱱ ᱚᱱᱟ ᱨᱮᱱᱟᱜ ᱫᱟᱣ ᱡᱷᱚᱛᱚ ᱦᱚᱲ ᱜᱮᱠᱚ ᱧᱟᱢ ᱢᱟ ᱟᱯᱮ ᱚᱱᱛᱮ ᱠᱚᱨᱮ ᱦᱚᱸ ᱵᱚᱞᱚᱨᱟᱢᱯᱩᱨ ᱥᱮᱫ ᱮᱢ ᱞᱟᱹᱭ ᱠᱮᱜᱼᱟ ᱩᱱᱟᱹᱜ ᱚᱱᱮ ᱚᱱᱠᱟ ᱵᱟᱝ ᱩᱛᱱᱟᱹᱣ ᱟᱠᱟᱱᱟ ᱛᱚ ᱚᱱᱟ ᱠᱚ ᱩᱛᱱᱟᱹᱣ ᱨᱮᱱᱟᱜ ᱠᱟᱹᱢᱤ ᱦᱚᱨᱟ ᱠᱚ ᱛᱟᱭᱚᱢ ᱫᱟᱨᱟᱢ ᱥᱟᱵ ᱦᱩᱭᱩᱜᱼᱟ ᱚᱱᱠᱟᱞᱮ ᱞᱟᱹᱭᱮᱫᱼᱟ ᱦᱟᱸᱜ
ᱦᱮᱸ ᱟᱯᱮ ᱚᱱᱛᱮ ᱫᱚ ᱡᱩᱢᱤᱫ ᱵᱷᱟᱜᱮ ᱢᱮᱱᱟᱜ ᱛᱟᱯᱮᱭᱟ ᱛᱚ ᱚᱱᱟᱛᱮ ᱟᱯᱮ ᱫᱚᱯᱮ ᱞᱟᱦᱟ ᱟᱠᱟᱱᱟ ᱟᱞᱮ ᱦᱚᱸᱞᱮ ᱠᱩᱨᱩᱢᱩᱴᱩᱭᱮᱫᱟ ᱪᱮᱫᱟᱜ ᱥᱮ ᱚᱱᱠᱟ ᱞᱮᱠᱟ ᱤᱛᱩᱱ ᱟᱥᱲᱟ ᱦᱩᱭᱮᱱ ᱡᱮᱜᱮᱫ ᱵᱤᱨᱫᱟᱹᱜᱟᱲ ᱦᱩᱭᱮᱱ ᱥᱮᱪᱮᱫ ᱵᱤᱵᱷᱟᱜᱽ ᱦᱩᱭᱮᱱ ᱛᱟᱨᱯᱚᱨᱮ ᱥᱟᱱᱟᱢ ᱵᱤᱵᱷᱟᱜᱽ ᱨᱮᱜᱮ ᱥᱮ ᱥᱟᱱᱟᱢ ᱰᱤᱯᱟᱨᱢᱮᱱᱴ ᱨᱮᱜᱮ ᱚᱱᱠᱟ ᱞᱮᱠᱟ ᱫᱚ ᱵᱮᱣᱨᱟ ᱥᱟᱠᱟᱢ ᱠᱚ ᱪᱟᱞ ᱦᱩᱭᱩᱜ ᱠᱟᱱᱟ ᱢᱮᱱᱠᱷᱟᱱ ᱢᱤᱫᱴᱟᱝ ᱤᱭᱩᱱᱤᱴ ᱨᱮᱱᱟᱜ ᱦᱚᱸ ᱞᱟᱹᱠᱛᱤ ᱢᱮᱱᱟᱜᱼᱟ ᱟ ᱛᱚ ᱡᱩᱢᱤᱫ ᱥᱮ ᱡᱩᱢᱤᱫ ᱧᱮᱞ ᱛᱮᱦᱚᱸ ᱛᱚ ᱚᱱᱠᱟ ᱞᱮᱠᱟ ᱥᱚᱨᱠᱟᱨ ᱫᱚ ᱟᱡ ᱟᱡᱴᱟᱜ ᱡᱟᱦᱟᱸ ᱡᱩᱲᱩ ᱢᱮᱱᱟᱜᱼᱟ ᱚᱱᱟ ᱡᱩᱲᱩᱭ ᱮᱢᱚᱜᱼᱟ ᱟᱨ ᱱᱚᱛᱮ ᱦᱚᱲ ᱥᱚᱝᱠᱷᱟ ᱠᱚᱢ ᱞᱮᱠᱷᱟᱱ ᱱᱤᱛᱚᱜ ᱫᱚ ᱩᱱᱤ ᱦᱚᱸ ᱚᱱᱛᱮ ᱚᱵᱚ ᱦᱮᱞᱟᱭᱟ ᱵᱟᱭ ᱮᱢ ᱞᱟᱹᱜᱤᱫᱚᱜ ᱟᱨ ᱟᱯᱮᱫᱚ ᱚᱱᱛᱮ ᱡᱩᱜᱩᱫ ᱠᱷᱟᱹᱛᱤᱨ ᱡᱟᱦᱟᱱᱟᱜ ᱯᱮ ᱢᱚᱱᱮᱭᱟ ᱚᱱᱟ ᱜᱮᱯᱮ ᱧᱟᱢᱟ ᱥᱮᱮ ᱠᱚ ᱮᱢᱟ ᱯᱮᱭᱟ ᱢᱮᱱᱠᱷᱟᱱ ᱟᱞᱮ ᱚᱱᱛᱮ ᱫᱚ ᱩᱱᱠᱩ ᱜᱟᱹᱰᱤᱭᱟᱱ ᱡᱟᱦᱟᱸᱭ ᱢᱮᱱᱟᱜ ᱠᱚᱣᱟ ᱯᱟᱹᱴᱷᱩᱣᱟᱹ ᱠᱚᱨᱮᱱ ᱜᱟᱰᱤᱭᱟᱱ ᱠᱚ ᱩᱱᱠᱩ ᱠᱚ ᱚᱱᱠᱟ ᱞᱮᱠᱟ ᱚᱱᱟ ᱪᱮᱫ ᱪ ᱥᱮ ᱱᱤᱡᱮᱨᱟᱜ ᱯᱟᱹᱨᱥᱤ ᱥᱮ ᱱᱤᱡᱮᱨᱟᱜ ᱥᱟᱶᱦᱮᱫ ᱪᱮᱛᱟᱱ ᱵᱟᱰᱟᱭ ᱵᱟᱝ ᱠᱷᱟᱹᱛᱤᱨ ᱢᱟᱱᱮ ᱟᱞᱮ ᱫᱚ ᱛᱟᱞ ᱢᱟᱴᱟᱞ ᱵᱟᱨᱭᱟᱞᱟᱛᱟᱨᱮ ᱡᱟᱸᱜᱟ ᱞᱮ ᱫᱚᱦᱚ ᱠᱟ ᱞᱮᱠᱟ ᱞᱮ ᱫᱚᱦᱟ‌ ᱵᱚᱦᱟᱜ ᱠᱟᱱᱟ ᱢᱟᱱᱮ ᱱᱤᱡᱮᱨᱟᱜ ᱯᱟᱹᱨᱥᱤ ᱛᱮ ᱯᱟᱹᱴᱷᱩᱣᱟᱹ ᱠᱚ ᱥᱮᱪᱮᱫ ᱠᱚ ᱞᱮᱠᱷᱟᱱ ᱯᱟᱹᱴᱷᱩᱣᱟᱹ ᱠᱚᱣᱟᱜ ᱡᱤᱭᱚᱱ ᱪᱮᱫ ᱦᱳᱭᱳᱜᱼᱟ ᱢᱟᱨᱥᱟᱞᱚᱜᱼᱟ ᱥᱮ ᱧᱩᱛᱟᱫᱚᱜᱼᱟ ᱟᱨ ᱱᱟᱦᱟᱜ ᱥᱟᱱᱛᱟᱲᱤ ᱯᱟᱹᱨᱥᱤ ᱛᱮ ᱥᱮᱪᱮᱫ ᱠᱟᱛᱮᱫ ᱚᱞᱪᱤᱠᱤ ᱟᱠᱷᱚᱨ ᱠᱚ ᱪᱮᱫ ᱠᱟᱛᱮᱫ ᱛᱤᱱᱟᱹᱜ ᱞᱟᱦᱟ ᱟᱠᱟᱱᱟ ᱥᱚᱢᱟᱡ ᱥᱟᱶᱛᱟ ᱥᱮ ᱥᱤᱠᱷᱱᱟᱹᱛ ᱚᱞ ᱯᱟᱲᱦᱟᱣ ᱪᱟᱹᱠᱨᱤ ᱵᱟᱹᱠᱨᱤ ᱛᱤᱱᱟᱹᱜ ᱦᱮᱡ ᱮᱱᱟ ᱱᱚᱣᱟ ᱤᱫᱤ ᱠᱟᱛᱮᱜ ᱪᱮᱸᱜᱷᱟᱣ ᱪᱮᱛᱚᱱᱟ ᱥᱮ ᱜᱟᱨᱡᱮᱱ ᱠᱚᱣᱟᱜ ᱚᱱᱠᱟ ᱞᱮᱠᱟ ᱢᱟᱱᱮ ᱱᱚᱞᱮᱡ ᱵᱟᱝ ᱥᱮ ᱟᱨ ᱜᱮᱭᱟᱱ ᱵᱟᱝ ᱚᱱᱟ ᱠᱚ ᱟᱱᱟᱴ ᱠᱷᱟᱹᱛᱤᱨ ᱦᱚᱸ ᱟᱞᱮ ᱫᱚ ᱡᱟᱦᱟᱸ ᱞᱮᱠᱟ ᱟᱯᱮ ᱚᱱᱛᱮ ᱢᱮᱫᱽᱱᱟᱯᱩᱨ ᱡᱷᱟᱲᱜᱨᱟᱢ ᱯᱮ ᱞᱟᱦᱟ ᱟᱠᱟᱱᱟ ᱚᱱᱠᱟ ᱞᱮᱠᱟ ᱫᱚ ᱵᱟᱝᱞᱮ ᱞᱟᱦᱟ ᱫᱟᱲᱮᱭᱟᱜ ᱠᱟᱱᱟ ᱟᱨᱞᱮ ᱞᱤᱪᱟᱲ ᱧᱩᱨᱩᱜ ᱠᱟᱱᱟ ᱚᱱᱟ ᱠᱚᱞᱮ ᱫᱤᱥ ᱦᱩᱫᱤᱥ ᱥᱮ ᱦᱩᱫᱤᱥ ᱪᱤᱱᱛᱟ ᱞᱮᱠᱷᱟᱱ ᱜᱮ ᱟᱞᱮ ᱦᱚᱸ ᱵᱟᱝᱞᱮ ᱞᱤᱪᱟᱲᱚᱜᱼᱟ ᱟᱯᱮ ᱚᱠᱟ ᱞᱮᱠᱟ ᱯᱮ ᱞᱟᱦᱟ ᱪᱟᱞᱟᱜ ᱠᱟᱱᱟ ᱟᱞᱮ ᱠᱚᱦᱚᱸ ᱚᱱᱠᱟ ᱜᱮᱞᱮ ᱞᱟᱦᱟᱜᱼᱟ ᱛᱚ ᱠᱩᱨᱩᱢᱩᱴᱩᱭ ᱫᱟᱞᱮ ᱢᱟᱱᱮ ᱟᱵᱚ ᱟᱹᱛᱩ ᱴᱚᱴᱷᱟ ᱨᱮ ᱡᱟᱦᱟᱸ ᱛᱤᱱᱟᱹᱜ ᱜᱮ ᱯᱟᱹᱴᱷᱩᱣᱟᱹ
ᱦᱳᱭ ᱚᱱᱠᱟ ᱜᱮ ᱠᱩᱨᱩᱢᱩᱴᱩᱭ ᱛᱟᱵᱚᱱ ᱯᱮ
ᱞᱟᱦᱟᱭ ᱦᱩᱭᱩᱜᱼᱟ ᱱᱚᱣᱟ ᱠᱚᱦᱚᱸ ᱦᱟᱸᱜ ᱚᱱᱮ ᱠᱚ ᱚᱱᱮ ᱦᱚᱲ ᱠᱚ ᱢᱮᱥᱟ ᱞᱮᱠᱟ ᱯᱟᱹᱣᱲᱤ ᱞᱟᱦᱟ ᱦᱩᱭᱩᱜ ᱠᱟᱱᱟ
ᱦᱳᱭ ᱚᱱᱠᱟ ᱜᱮ ᱢᱟᱲᱟᱝ ᱫᱚ ᱦᱩᱭᱩᱜ ᱠᱟᱱᱟ ᱡᱩᱢᱤᱫ ᱡᱩᱢᱤᱫ ᱵᱚᱱ ᱛᱟᱦᱮᱸ ᱞᱮᱱ ᱠᱷᱟᱱ ᱛᱚᱵᱮᱭᱮᱱᱟ ᱢᱟᱱᱮ ᱡᱟᱦᱟᱸᱱᱟᱜ ᱠᱟᱹᱴᱤᱡ ᱡᱚᱛᱚ ᱦᱚᱲ ᱛᱮ ᱢᱤᱫ ᱥᱟᱶᱛᱮ ᱡᱩᱢᱤᱫ ᱟᱛᱮᱫ ᱵᱚᱱ ᱠᱚᱨᱟᱣ ᱞᱮᱠᱷᱟᱱ ᱚᱱᱟ ᱨᱮᱱᱟᱜ ᱦᱩᱭᱩᱜ ᱨᱮᱱᱟᱜ ᱢᱟᱱᱮ ᱥᱚᱢᱵᱷᱟᱵᱚᱱᱟ ᱡᱟᱹᱥᱛᱤ ᱛᱟᱦᱮᱸᱱᱟ ᱟᱨᱠᱤ ᱚᱱᱟ ᱠᱷᱟᱹᱛᱤᱨ ᱡᱩᱢᱤᱫ ᱛᱟᱦᱮᱸ ᱦᱩᱭᱩᱜ ᱛᱟᱵᱚᱱᱟ ᱟᱨ ᱠᱩᱨᱩᱢᱩᱴᱩ ᱠᱩᱨᱩᱢᱩᱴᱩ ᱫᱚ ᱠᱩᱨᱩᱢᱩᱴᱩ ᱦᱩᱭᱩᱜ ᱛᱟᱵᱚᱱᱟ ᱵᱟᱝ ᱠᱩᱨᱩᱢᱩᱴᱩ ᱞᱮᱱᱠᱷᱟᱱ ᱫᱚ ᱡᱟᱦᱟᱸᱱᱟᱜ ᱜᱮ ᱵᱟᱝ ᱦᱩᱭᱩᱜᱼᱟ ᱠᱩᱨᱩᱢᱩᱴᱩ ᱠᱟᱛᱮᱫ ᱜᱮ ᱡᱟᱦᱟᱸᱱᱟᱜ ᱦᱩᱭᱩᱜᱼᱟ ᱚᱱᱟᱜᱮ ᱵᱷᱟᱜᱮ ᱵᱩᱡᱷᱟᱹᱜ ᱮᱱᱟ ᱟᱯᱮ ᱚᱱᱛᱮ ᱦᱚᱸ ᱚᱱᱟ ᱠᱚ ᱤᱫᱤ ᱟᱛᱮᱫ ᱯᱮ ᱩᱭᱦᱟᱹᱨ ᱵᱷᱟᱵᱚᱱᱟ ᱭᱮᱫ ᱛᱟᱵᱚᱱᱟ ᱠᱩᱨᱩᱢᱩᱴᱩ᱾ ᱠᱩᱨᱩᱢᱩᱴᱩᱭᱮᱫ ᱛᱟᱵᱚᱱᱟ ᱯᱮ
ᱟ
ᱦᱳᱭ
ᱮᱠᱫᱚᱢ ᱱᱚᱝᱠᱟ ᱞᱮᱠᱟ ᱚᱠᱛᱚ ᱠᱚ ᱧᱟᱢ ᱞᱮᱠᱷᱟᱱ ᱱᱚᱝᱠᱟ ᱨᱚᱯᱚᱲ ᱥᱮ ᱱᱚᱝᱠᱟ ᱜᱟᱯᱟᱞ ᱢᱟᱨᱟᱣ ᱦᱚᱸ ᱞᱟᱹᱠᱛᱤ ᱢᱮᱱᱟᱜᱼᱟ ᱱᱚᱝᱠᱟ ᱞᱮᱠᱟ ᱨᱚᱯᱚᱲ ᱛᱟᱵᱚᱱ ᱯᱮ ᱱᱚᱝᱠᱟ ᱞᱮᱠᱟ ᱥᱟᱛᱟᱢ ᱠᱚ ᱥᱟᱵ ᱨᱟᱠᱟᱵ ᱛᱮᱫ ᱨᱚᱯᱚᱲ ᱨᱮᱱᱟᱜ ᱞᱟᱹᱠᱛᱤ ᱢᱮᱱᱟᱜᱼᱟ ᱪᱚᱨᱪᱟ ᱵᱟᱝ ᱪᱚᱨᱪᱟ ᱞᱮᱠᱷᱟᱱ
ᱦᱳᱭ ᱱᱚᱝᱠᱟ ᱱᱟᱜ
ᱱᱚᱣᱟ ᱦᱩᱭ ᱠᱮᱫᱟ ᱟᱵᱚᱣᱟᱜ ᱡᱤᱭᱚᱱ ᱨᱮ ᱱᱚᱣᱟ ᱠᱚᱦᱚᱸ ᱵᱟᱝ ᱧᱟᱢᱚᱜᱼᱟ ᱱᱚᱝᱠᱟ ᱞᱮᱠᱟ ᱠᱟᱹᱢᱤ ᱠᱟᱹᱥᱱᱤ ᱨᱮ, ᱡᱚᱯᱲᱟᱣ ᱛᱟᱦᱮᱞᱮᱱ ᱜᱮ ᱱᱤᱡᱮᱨᱟᱜ ᱥᱟᱶᱛᱟ ᱥᱚᱢᱟᱡᱽ ᱥᱟᱶ ᱥᱟᱶᱛᱮ ᱱᱤᱡᱮᱨᱟᱜ ᱵᱚᱦᱚᱜ ᱠᱚᱦᱚᱸ, ᱥᱟᱯᱷᱟ ᱥᱩᱛᱨᱟᱹᱜᱼᱟ, ᱟᱹᱠᱤᱞ ᱜᱮᱭᱟᱱ ᱠᱚ ᱚᱠᱟ ᱫᱤᱥᱚᱢ ᱫᱤᱥᱚᱢ ᱨᱮ ᱚᱠᱟᱮᱠᱟ ᱟᱹᱱᱼᱟᱹᱨᱤ ᱚᱠᱟ ᱫᱤᱥᱚᱢ ᱨᱮ ᱚᱠᱟ ᱞᱮᱠᱟᱱᱟᱜ ᱢᱟᱱᱮ ᱵᱟᱝ ᱠᱚ ᱢᱮᱱᱟ ᱠᱟᱛᱷᱟ ᱨᱮ ᱞᱟᱭᱼᱞᱟᱠᱪᱟᱨ ᱟᱹᱨᱤᱼᱪᱟᱹᱞᱤ, ᱦᱚᱸ ᱥᱟᱱᱟᱢᱟᱜ ᱛᱚ ᱵᱷᱮᱜᱟᱨ ᱜᱮᱭᱟ᱾ ᱟᱫᱚ ᱚᱱᱟ ᱠᱚᱦᱚᱸ ᱱᱚᱣᱟ ᱛᱟᱞᱟᱛᱮ ᱨᱚᱯᱚᱲ ᱞᱮᱠᱷᱟᱱ ᱱᱚᱣᱟ ᱠᱚᱦᱚᱸ ᱵᱷᱟᱹᱜᱤ-ᱟ᱾
ᱦᱳᱭ-᱾ ᱦᱳᱭ ᱱᱚᱣᱟ ᱛᱟᱞᱟᱛᱮ ᱢᱤᱫᱴᱟᱝ ᱨᱚᱯᱚᱲᱚᱜ ᱨᱮᱱᱟᱜ ᱢᱤᱫᱴᱟᱝ ᱵᱷᱟᱜᱮ ᱫᱟᱣ ᱵᱚᱱ ᱧᱟᱢ ᱠᱟᱜᱼᱟ᱾ ᱡᱷᱚᱛᱚ ᱞᱮᱠᱟᱱ ᱥᱟᱛᱟᱢ ᱤᱫᱤᱭᱛᱮᱫ ᱜᱮ᱾ ᱨᱚᱯᱚᱲ ᱞᱮᱱᱠᱷᱟᱱ ᱵᱷᱟᱹᱜᱮ᱾
ᱦᱩᱸᱻ᱾
ᱚᱱᱟᱜᱮ᱾ ᱟᱭᱢᱟ ᱥᱟᱨᱦᱟᱣ ᱟᱢ ᱦᱚᱸ᱾ ᱦᱮᱸ
ᱥᱟᱨᱦᱟᱣ ᱜᱚᱝᱠᱮ ᱟᱢ ᱦᱚᱸ ᱱᱚᱝᱠᱟ ᱞᱮᱠᱟ᱾ ᱚᱠᱛᱚ ᱮᱢ ᱞᱟᱹᱜᱤᱫ ᱚᱠᱛᱚᱢ ᱧᱟᱢ ᱞᱮᱠᱷᱟᱱ ᱱᱚᱝᱠᱟ ᱜᱮ ᱟᱨᱦᱚᱸ ᱫᱚᱦᱚᱲᱟ ᱛᱮᱦᱚᱸᱚᱢ ᱠᱚᱞ ᱨᱩᱣᱟᱹᱲ ᱫᱟᱲᱮᱭᱟᱜᱼᱟ᱾ ᱪᱮᱫᱟᱜ ᱥᱮ ᱱᱚᱸᱰᱮ ᱫᱚ ᱵᱟᱱᱟ ᱦᱚᱲᱟᱜ ᱜᱮᱛᱚ ᱠᱟᱹᱣᱰᱤ ᱜᱚᱲᱚ ᱫᱚ ᱞᱟᱝ ᱧᱟᱢᱟ᱾ ᱫᱟ ᱛᱚ ᱟᱨᱦᱚᱸ ᱡᱩᱫᱤ ᱞᱟᱹᱠᱛᱤ ᱦᱩᱭᱩᱜᱼᱟ ᱟᱨᱦᱚᱢ ᱠᱚᱞ ᱨᱩᱣᱟᱹᱲ ᱫᱟᱲᱮᱭᱟᱜᱼᱟ᱾ ᱡᱟᱦᱱᱟᱜ ᱥᱟᱛᱟᱢ ᱧᱟᱢ ᱠᱟᱛᱮᱫ ᱚᱱᱠᱟ᱾ ᱢᱤᱫ ᱢᱤᱫ ᱦᱚᱲ ᱢᱚᱬᱮ ᱫᱷᱟᱣᱟᱢ ᱠᱚᱞ ᱫᱟᱲᱮ ᱭᱟᱭᱟ ᱢᱚᱬᱮ ᱫᱷᱟᱣᱮᱢ ᱨᱤᱥᱤᱵᱷ ᱫᱟᱲᱮ ᱟᱛᱟᱭᱟ᱾ ᱢᱤᱫᱴᱟᱝ ᱱᱟᱢᱵᱟᱨ ᱨᱮ ᱟᱫᱚ ᱡᱩᱫᱤ ᱚᱱᱠᱟᱞᱮᱠᱟ ᱴᱚᱯ ᱚᱱᱟ ᱟᱛᱚᱢ ᱨᱩᱣᱟᱹᱲ ᱫᱟᱲᱮᱭᱟᱜᱼᱟ ᱫᱚᱦᱲᱟ ᱛᱮ᱾
ᱦᱳᱭ ᱜᱚᱢᱠᱮ ᱮᱠᱫᱚᱢ᱾ ᱦᱮᱸ ᱜᱚᱢᱠᱮ ᱟᱭᱢᱟ ᱥᱟᱨᱦᱟᱣ ᱛᱟᱭᱚᱢ ᱫᱟᱨᱟᱢ ᱟᱨᱦᱚᱸ ᱨᱚᱯᱚᱲ ᱦᱳᱭᱳᱜᱼᱟ ᱱᱚᱝᱠᱟ ᱜᱮ᱾
ᱦᱮᱸ
ᱦᱮ ᱛᱚᱵᱮ᱾
ᱦᱩᱸ
ᱴᱷᱤᱠ ᱜᱮᱭᱟ ᱛᱚᱵᱮᱧ ᱫᱚᱦᱚᱭ ᱫᱟ᱾
ᱦᱮᱸ ᱴᱷᱤᱠ ᱜᱮᱭᱟ᱾
ᱦᱮᱸ